ᱡᱚᱦᱟᱨ ᱜᱮ ᱜᱚᱢᱠᱮ ᱾
ᱦᱳᱭ ᱜᱚᱢᱠᱮ ᱡᱚᱦᱟᱨ ᱜᱮ ᱾
ᱟᱪᱪᱷᱟ ᱢᱮᱱᱫᱟᱞᱤᱧ ᱟᱹᱞᱤᱧᱟᱜ ᱨᱚᱲ ᱵᱮᱱ ᱟᱸᱡᱚᱢ ᱮᱫᱟ ᱧᱟᱢ ᱮᱫᱟ ᱴᱷᱤᱠ ᱴᱷᱟᱠ?
ᱦᱳᱭ ᱜᱚᱝᱠᱮ ᱱᱟᱯᱟᱭ ᱜᱮ ᱟᱸᱡᱚᱢᱚᱜ ᱠᱟᱱ ᱛᱟᱵᱤᱱᱟ ᱾
ᱟᱪᱪᱷᱟ ᱟᱪᱪᱷᱟ ᱾
ᱟᱹᱞᱤᱧᱟᱜ ᱵᱤᱱ ᱟᱸᱡᱚᱢᱫᱟ ᱱᱟᱯᱟᱭ ᱠᱟᱛᱮ?
ᱦᱳᱭ ᱦᱳᱭ ᱟᱹᱞᱤᱧ ᱦᱚᱸ ᱟᱹᱵᱤᱱᱟᱜ ᱨᱚᱲ ᱢᱚᱡᱽ ᱫᱷᱟᱨᱟ ᱜᱮᱞᱤᱧ ᱟᱸᱡᱚᱢ ᱧᱟᱢᱮᱫᱼᱟ ᱾
ᱮ ᱦᱮᱸ᱾ ᱟᱨ ᱜᱚᱝᱠᱮ ᱱᱟᱯᱟᱭ ᱜᱮᱛᱚ?
ᱦᱚᱭ ᱦᱳᱭ ᱱᱤᱛᱚᱜ ᱫᱷᱟᱨᱟ ᱫᱚ ᱦᱟᱸᱜ ᱱᱟᱯᱟᱭ ᱜᱮ ᱦᱮᱱᱟᱜ ᱟᱠᱟᱜ ᱞᱤᱧᱟᱹ, ᱟᱹᱵᱤᱱ ᱜᱮ ᱚᱠᱟ ᱞᱮᱠᱟ ᱦᱮᱱᱟᱜ ᱟᱠᱟᱜ ᱵᱤᱱᱟ?
ᱦᱳᱭ ᱜᱚᱝᱠᱮ ᱟᱞᱤᱧ ᱦᱚᱸ ᱱᱤᱛᱚᱜ ᱫᱚ ᱪᱟᱸᱫᱚ ᱵᱚᱸᱜᱟᱭ ᱫᱟᱭᱟ ᱫᱩᱞᱟᱹᱲ ᱛᱮ ᱱᱟᱯᱟᱭ ᱜᱮ ᱢᱮᱱᱟᱜ ᱞᱤᱧᱟᱹ᱾
ᱟᱪᱪᱷᱟ ᱟᱪᱷᱟ, ᱟᱨ ᱚᱲᱟᱜ ᱫᱩᱣᱟᱹᱨ ᱠᱚᱨᱮ?
ᱦᱳᱭ ᱚᱲᱟᱜ ᱫᱩᱣᱟᱹᱨ ᱠᱚᱨᱮ ᱥᱟᱱᱟ ‌ ᱥᱟᱱᱟᱢ ᱦᱚᱲ ᱱᱟᱯᱟᱭ ᱜᱮ ᱢᱮᱱᱟᱜ ᱞᱮᱭᱟ᱾
ᱟᱪᱪᱷᱟ ᱟᱪᱷᱟ ᱚᱱᱟ ᱦᱚᱸ ᱱᱟᱯᱟᱭ ᱠᱟᱛᱷᱟ ᱜᱮ ᱱᱟᱯᱟᱭ ᱛᱟᱦᱮᱸ ᱞᱮᱱᱠᱷᱟᱡ ᱜᱮ ᱱᱟᱯᱟᱭ᱾
ᱦᱳᱭ ᱦᱳᱭ᱾ ᱜᱚᱝᱠᱮ ᱛᱟᱦᱚᱞᱮ ᱚᱠᱟ ᱥᱟᱛᱟᱢ ᱛᱮᱞᱟᱝ ᱜᱟᱞᱢᱟᱨᱟᱣ ᱠᱟᱹᱴᱤᱡ ᱟᱵᱤᱱ ᱴᱷᱮᱱᱼᱼ ᱢᱮᱱᱟᱜ ᱠᱷᱟᱱ ᱞᱟᱹᱭ ᱵᱤᱱ ᱾
ᱦᱳᱭ ᱦᱳᱭ ᱢᱟᱱᱮ᱾ ᱢᱟᱨᱟᱝ ᱵᱚᱦᱚᱜ ᱠᱚ ᱦᱟᱸᱜ ᱟᱨ ᱫᱚᱢᱮ ᱜᱚᱱ ᱚᱠᱛᱚ ᱫᱚ ᱵᱟᱭ ᱠᱚ ᱮᱢ ᱠᱟᱜ ᱞᱟᱝᱟ ᱛᱚ, ᱛᱚᱞ ᱫᱚᱦᱚ ᱚᱠᱛᱚ ᱜᱮ᱾
ᱦᱳᱭ᱾
ᱚᱱᱟ ᱢᱚᱫᱽᱫᱷᱮ ᱨᱮᱜᱮ ᱡᱟᱦᱟᱸ ᱱᱟᱜ ᱜᱮ ᱢᱤᱫᱴᱤᱡ ᱥᱟᱛᱟᱢ ᱢᱮᱱᱛᱮ ᱟᱫᱚ ᱟᱵᱤᱱ ᱚᱠᱟ ᱴᱟᱜ ᱵᱤᱱ ᱠᱩᱥᱤᱭᱟᱜ ᱠᱟᱱᱟ ᱚᱱᱟ ᱴᱟᱜ ᱜᱮ᱾ ᱠᱟᱹᱴᱤᱡ ᱵᱮᱱ ᱞᱟᱹᱭ ᱞᱮᱠᱷᱟᱱᱼᱼ
ᱜᱚᱝᱠᱮ ᱟᱞᱤᱧ ᱫᱩᱞᱤᱧ ᱢᱮᱱ ᱫᱟ ᱟᱵᱚ ᱟᱵᱚᱣᱟᱜ ᱦᱚᱲᱢᱚ ᱨᱮᱼᱼ ᱦᱚᱲᱢᱚ ᱡᱮ ᱚᱠᱚᱭ ᱦᱚᱲᱢᱚ ᱨᱮ ᱪᱤᱫ ᱪᱤᱜ ᱡᱤᱱᱤᱥ ᱚᱠᱟ‌ ᱠᱚ ᱠᱟᱢᱤ ᱛᱟᱵᱚᱱᱟᱭ? ᱚᱱᱟ ᱵᱟᱨᱮ ᱛᱮ ᱜᱚᱞᱯᱷᱚ ᱞᱮᱱᱠᱷᱟᱱ ᱵᱟᱝ ᱦᱩᱭ ᱠᱚᱜ ᱛᱮ?
ᱮᱠᱫᱚᱢ ᱮᱠᱫᱚᱢ ᱮᱠᱫᱚᱢ᱾
ᱛᱟᱦᱚᱞᱮ ᱟᱵᱤᱱ ᱵᱤᱱ ᱞᱟᱹᱭᱟ ᱥᱮ ᱟᱞᱤᱧ ᱞᱤᱧ ᱞᱟᱹᱭ ᱞᱟᱦᱟᱭᱟ?
ᱦᱳᱭ ᱦᱳᱭ ᱟᱵᱮᱱ ᱜᱮ ᱞᱟᱹᱭ ᱞᱟᱦᱟ ᱵᱮᱱ ᱟᱹᱞᱤᱧ ᱫᱚ ᱦᱟᱸᱜ ᱢᱟᱱᱮ ᱰᱟᱠᱛᱟᱨᱤ ᱞᱟᱭᱤᱱ ᱠᱚᱫᱚ ᱦᱟᱸᱜ ᱵᱟᱞᱤᱧ ᱯᱟᱲᱦᱟᱣ ᱠᱟᱜ-ᱟ ᱥᱮᱼᱼ ᱩᱱᱟᱹᱜ ᱮᱴᱟᱜ ᱞᱟᱭᱤᱱ ᱛᱮᱦᱚᱸ ᱮᱱᱛᱮᱜ ᱢᱟᱱᱮ ᱟᱹᱞᱤᱧ ᱫᱚ ᱪᱟᱬ ᱜᱮ ᱧᱚᱜ ᱜᱮ ᱢᱟᱱᱮ ᱚᱲᱟᱜ ᱨᱮᱭᱟᱜᱼᱼ ᱪᱟᱯ ᱠᱷᱟᱹᱛᱤᱨ ᱩᱱᱟᱹᱜ ᱫᱚ ᱵᱟᱞᱤᱧ ᱯᱟᱲᱦᱟᱣ ᱫᱟᱲᱮ ᱠᱟᱫᱟ ᱦᱟᱸᱜ ᱟᱵᱮᱱ ᱜᱮ ᱞᱟᱹᱭ ᱮᱦᱚᱵ ᱵᱮᱱ ᱟᱞᱤᱧ ᱠᱟᱹᱴᱤᱡᱼᱼ ᱟᱞᱤᱧ ᱦᱚᱸ ᱛᱤᱱᱟᱹᱜ ᱜᱟᱱ ᱞᱤᱧ ᱵᱟᱰᱟᱭᱟ ᱩᱱᱟᱹᱜ ᱜᱟᱱ ᱞᱤᱧ ᱞᱟᱹᱭᱟ ᱵᱮᱱᱟ ᱟᱨᱼᱼ ᱟᱵᱮᱱ ᱴᱷᱮᱱ ᱠᱷᱚᱡ ᱜᱮ ᱦᱟᱸᱜ ᱞᱤᱧ ᱥᱮᱬᱟᱭᱟ ᱛᱤᱱᱟᱹᱜ ᱜᱟᱱ ᱟᱵᱮᱱ ᱵᱮᱱ ᱞᱟᱹᱭ ᱥᱮᱬᱟ ᱟᱹᱞᱤᱧ ᱠᱟᱱᱟ᱾
ᱦᱳᱭ ᱜᱚᱝᱠᱮ ᱢᱮᱱ ᱫᱟᱹᱞᱤᱧ ᱟᱵᱚ ᱦᱚᱲᱢᱚ ᱨᱮᱱᱟᱜ ᱢᱟ ᱮᱛᱷᱮᱱ ᱜᱚᱴᱟᱱᱼᱼ ᱡᱚᱛᱚ ᱨᱚᱠᱚᱢᱟᱜ ᱮᱛᱷᱮ ᱨᱚᱠᱚᱢ ᱠᱟᱢᱤ ᱢᱮᱱᱟᱜ ᱛᱟᱵᱚᱱ ᱜᱮᱭᱟ ᱟᱵᱚ ᱡᱮᱢᱚᱱ ᱛᱤ ᱛᱮ ᱫᱟᱠᱟ ᱵᱚᱱ ᱡᱚᱢᱟ ᱥᱮᱼᱼ ᱡᱟᱸᱜᱟ ᱛᱮᱫᱚ ᱵᱚᱱ ᱛᱟᱲᱟᱢᱟ ᱥᱮ ᱢᱮᱸᱫ ᱛᱮᱫᱚ ᱵᱚᱱ ᱧᱮᱧᱮᱞᱟ᱾ ᱢᱩ ᱛᱮ ᱛᱚ ᱥᱟᱸᱦᱮᱸᱫ ᱵᱚᱱ ᱦᱟᱛᱟᱣᱟ᱾ ᱟᱨ ᱜᱚᱝᱠᱮ ᱟᱵᱚ ᱦᱚᱲᱢᱚ ᱡᱤᱣᱤ ᱵᱮᱥ ᱫᱚᱦᱚ ᱞᱟᱹᱜᱤᱫ ᱛᱮᱫᱚᱼᱼ ᱱᱤᱦᱟᱹᱛᱤ ᱵᱷᱟᱜᱮ ᱭᱟᱜᱼᱼ ᱢᱟᱱᱮ ᱚᱱᱠᱟ ᱥᱚᱢᱚᱭ ᱠᱚᱨᱮ ᱡᱚᱢ ᱠᱚ ᱫᱚᱨᱠᱟᱨ ᱜᱮᱭᱟ᱾ ᱠᱷᱟᱱ ᱫᱚ ᱟᱵᱚ ᱦᱚᱲᱢᱚ ᱫᱚᱭ ᱫᱩᱨᱵᱚᱞ ᱛᱟᱵᱚᱱᱟ ᱥᱮ᱾
ᱦᱳᱭ ᱦᱳᱭ ᱢᱟᱱᱮ ᱡᱚᱛᱚ ᱡᱤᱱᱤᱥ ᱜᱮ ᱜᱚᱝᱠᱮ ᱡᱚᱢᱧᱩ ᱫᱚ ᱞᱟᱜᱟᱜ ᱜᱮᱭᱟ ᱵᱟᱠᱷᱟ ᱦᱚᱲᱢᱚ ᱛᱚ ᱫᱩᱨᱵᱚᱞᱚᱜ ᱜᱮᱭᱟ᱾
ᱦᱚᱭ ᱦᱚᱭ ᱟᱨ ᱜᱚᱝᱠᱮ ᱟᱵᱚ ᱡᱩᱫᱤᱼᱼ ᱚᱱᱠᱟ ᱡᱚ ᱵᱷᱟᱜᱤ ᱚᱱᱠᱟ ᱵᱟᱵᱚᱱ ᱡᱚᱢᱟ ᱚᱠᱛᱚ ᱠᱚᱨᱮᱼ ᱥᱮ ᱟᱵᱚ ᱯᱟᱹᱣᱨᱟᱹ ᱦᱟᱺᱰᱤ ᱡᱟᱹᱥᱛᱤ ᱵᱩᱱ ᱧᱩᱭᱟᱼᱼ
ᱟᱨᱼᱼ
ᱮ ᱯᱟᱹᱣᱨᱟᱹ ᱧᱩ ᱞᱮᱠᱷᱟᱱ ᱟᱵᱚ ᱚᱱᱟ ᱡᱟᱦᱟᱸ ᱞᱤᱵᱷᱟᱨ ᱢᱮᱱᱟᱜ ᱛᱟᱵᱚᱱᱟᱼᱼ
ᱦᱳᱭ ᱦᱳᱭ ᱦᱳᱭ᱾
ᱚᱸᱰᱮ ᱟᱵᱚ ᱡᱟᱦᱟᱸ ᱚᱱᱟ ᱯᱤᱞᱤᱼᱼ ᱞᱤᱵᱷᱟᱨᱟᱜ ᱢᱟᱱᱮ ᱰᱤᱵᱷᱟᱨᱟᱫᱽ ᱢᱟ ᱩᱱᱤᱭᱟᱜ ᱠᱟᱢᱤ ᱛᱟᱭ ᱫᱟᱜ ᱯᱷᱤᱞᱴᱟ ᱨᱟᱭ ᱡᱟᱦᱟᱸ ᱫᱚ᱾
ᱟᱸᱨᱻ ᱞᱤᱵᱷᱟᱨ ᱥᱮ ᱜᱚᱝᱠᱮ ᱠᱤᱴᱱᱤ ᱦᱟᱸᱜ ᱫᱟᱜ ᱯᱷᱤᱞᱴᱟᱨ ᱫᱚᱭ‌ ᱠᱟᱢᱼᱼᱼ
ᱦᱳᱭ ᱜᱚᱝᱠᱮ‌ ᱞᱤᱵᱷᱟᱨ ᱞᱤᱵᱷᱟᱨ᱾
ᱦᱳᱭ ᱚᱸᱰᱮ ᱠᱷᱚᱱ ᱜᱮᱼᱼ ᱚᱱᱠᱟ ᱜᱮ ᱟᱵᱚ ᱡᱩᱫᱤ ᱯᱟᱹᱣᱨᱟᱹ ᱠᱩᱵᱩᱱ ᱧᱩᱭᱟ ᱥᱮ ᱚᱱᱟ ᱫᱚ ᱮᱞᱠᱳᱦᱳᱞ ᱛᱟᱦᱮᱱ ᱜᱮᱭᱟ ᱥᱮ ᱵᱤᱥᱤ ᱜᱤ᱾
ᱦᱚᱭ ᱦᱚᱭ ᱦᱳᱭ᱾
ᱛᱚ ᱚᱱᱟ ᱯᱟᱭᱤᱯ ᱯᱷᱤᱞᱯᱟᱨ ᱫᱟᱲᱮᱭᱟᱜᱼᱟ ᱚᱱᱟ ᱠᱷᱟᱹᱛᱤᱨ ᱛᱮ ᱟᱵᱚ ᱦᱚᱲᱢᱚ ᱠᱚᱨᱮ ᱫᱟᱜ ᱥᱟᱯᱞᱟᱭ ᱠᱚᱦᱚᱸ ᱵᱟᱝ ᱪᱟᱞᱟᱣ ᱟᱵᱚᱱᱟ ᱟᱨ ᱜᱚᱝᱠᱮ ᱵᱤᱲᱤ ᱠᱚ ᱡᱮᱢᱚᱱ ᱟᱵᱚ ᱵᱤᱲᱤ ᱡᱩᱫᱤ ᱵᱚᱱ ᱧᱩᱭᱟ ᱥᱮ ᱛᱟᱦᱚᱞᱮ ᱟᱵᱚ ᱚᱱᱟ ᱡᱟᱦᱟᱸ ᱢᱮᱱᱟᱜ ᱛᱟᱵᱚᱱᱟ ᱡᱩᱫᱤ ᱵᱮᱥᱤ ᱵᱚᱱ ᱧᱩᱭᱟ ᱛᱟᱦᱚᱞᱮ ᱚᱱᱟ ᱠᱚᱦᱚᱸ ᱦᱮᱸᱫᱮᱜᱼᱟ ᱥᱮ ᱟᱥᱛᱮ ᱟᱥᱛᱮ ᱚᱱᱟ ᱠᱚ ᱟᱵᱚᱣᱟᱜ ᱦᱚᱲᱢᱚ ᱠᱚᱦᱚᱸ ᱵᱟᱹᱲᱤᱡᱚᱜᱼᱟ ᱟᱥᱛᱮ ᱟᱥᱛᱮ ᱫᱚ
ᱟᱪᱪᱷᱟ ᱟᱪᱪᱷᱟ ᱦᱮᱸ ᱥᱮᱛᱚ ᱦᱮᱸ ᱜᱮᱼ ᱟᱨ
ᱦᱳᱭ ᱜᱚᱝᱠᱮ ᱟᱨ ᱟᱹᱵᱤᱱ ᱢᱟ ᱛᱟᱦᱚᱞᱮ ᱵᱟᱨ ᱠᱟᱛᱷᱟ ᱞᱟᱹᱭᱟᱵᱤᱱ ᱪᱤᱠᱟ ᱟᱵᱚ ᱦᱚᱲᱚ ᱵᱮᱥ ᱵᱚᱱ ᱫᱚᱦᱚᱭ ᱛᱟᱵᱚᱱᱟ
ᱦᱳᱭ ᱦᱳᱭ ᱮᱱᱛᱮ ᱟᱫᱚ ᱟᱨᱦᱚᱸ ᱢᱮᱱᱟᱜ ᱠᱟᱜᱼᱟ ᱛᱚ ᱚᱱᱟ ᱞᱟ, ᱭ ᱠᱚ ᱵᱟᱝᱢᱟ ᱵᱤᱥᱤ ᱦᱚᱸ ᱨᱟᱪᱟᱥᱮᱫ ᱟᱴᱚᱠ ᱫᱚᱦᱚ ᱨᱮᱦᱚᱸ ᱠᱤᱴᱱᱤ ᱠᱚ ᱠᱷᱟᱨᱟᱯᱚᱜᱼᱟ
ᱦᱳᱭ ᱦᱳᱭ
ᱟᱫᱚ ᱚᱱᱟ ᱫᱚ ᱡᱚᱢ ᱧᱩ ᱴᱷᱮᱱᱟᱜ ᱠᱟᱱ ᱜᱮᱭᱟ ᱟᱵᱚ ᱦᱚᱲᱢᱚ ᱵᱮᱥ ᱫᱚᱦᱚ ᱨᱮᱭᱟᱜ ᱫᱚ ᱥᱩᱫᱷᱩ ᱡᱮ ᱯᱟᱹᱣᱨᱟᱹ ᱦᱟᱺᱰᱤ ᱧᱩ ᱥᱮ ᱪᱩᱴᱤ ᱵᱤᱲᱤ ᱧᱩ ᱠᱟᱛᱮᱜ ᱜᱮ ᱠᱷᱟᱨᱟᱯᱚᱜ ᱠᱟᱱ ᱛᱟᱵᱚᱱᱟ ᱟᱵᱚᱣᱟᱜ ᱦᱚᱲ ᱚᱱᱠᱟ ᱱᱟᱜ ᱫᱚ ᱵᱟᱝᱼᱼ ᱡᱩᱫᱤ ᱜᱳᱰᱟ ᱠᱚ ᱵᱟᱵᱚ ᱪᱟᱞᱟᱜ-ᱟ ᱥᱮ ᱦᱚᱲᱢᱚ ᱨᱮᱭᱟᱜᱼᱼ ᱥᱚᱨᱤᱨ ᱪᱚᱨᱪᱟ ᱠᱚ ᱵᱟᱵᱚᱱ ᱠᱟᱢᱤᱭᱟ ᱛᱮᱫᱚ ᱛᱮᱦᱚᱸ ᱦᱚᱲᱢᱚ ᱠᱟᱹᱴᱤᱡ ᱚᱵᱚᱥᱚᱜ ᱜᱮᱭᱟ ᱡᱟᱝ ᱠᱚ ᱠᱟᱹᱴᱤᱡ ᱤᱭᱟᱹᱜᱼᱟ᱾ ᱦᱟᱢᱟᱞᱚᱜᱼᱟ
ᱦᱳᱭ ᱦᱳᱭ ᱦᱳᱭ ᱜᱚᱝᱠᱮ ᱛᱟᱦᱚᱞᱮ ᱟᱵᱤᱱ ᱵᱤᱱ ᱜᱚᱝᱠᱮ ᱛᱟᱦᱚᱞᱮ ᱞᱤᱧ ᱢᱮᱱᱫᱟ ᱡᱮ ᱟᱵᱚ ᱦᱚᱲᱢᱚ ᱵᱤᱡᱤ ᱵᱮᱥ ᱫᱚᱦᱚ ᱞᱟᱹᱜᱤᱫ ᱥᱮ ᱪᱮᱫ ᱠᱚ ᱡᱚᱢᱟᱜ ᱫᱚᱨᱠᱟᱨ ᱟᱵᱚᱱᱟ ᱞᱟᱹᱭ ᱵᱤᱱ ᱠᱟᱹᱴᱤᱡ
ᱟᱵᱚ ᱦᱚᱲᱢᱚ ᱵᱮᱥ ᱡᱤᱭᱤ ᱢᱟᱱᱮ ᱦᱚᱲᱢᱚ ᱡᱤᱣᱤ ᱠᱚ ᱵᱮᱥ ᱫᱚᱦᱚ ᱞᱟᱹᱜᱤᱫ ᱫᱚ ᱟᱹᱞᱤᱧ ᱫᱚᱞᱤᱧ ᱞᱮᱭᱟ ᱮᱱᱛᱮᱜ ᱡᱟᱦᱟᱸ ᱠᱚ ᱢᱮᱱ ᱦᱚᱪᱚᱭᱮᱫ ᱫᱚ ᱰᱟᱭᱤᱴ ᱮᱱᱛᱮᱫ ᱢᱟᱱᱮ ᱚᱱᱠᱟ ᱴᱷᱤᱠ ᱴᱷᱟᱠ ᱡᱚᱢ ᱧᱩᱭ ᱞᱟᱜᱟᱜᱼᱟ ᱛᱟᱯᱚᱨᱮ ᱵᱮᱥᱤ ᱢᱚᱥᱞᱟ ᱥᱮ ᱵᱮᱥᱤ ᱥᱩᱱᱩᱢ ᱵᱟᱝ ᱡᱚᱢ ᱜᱟᱱᱚᱜᱼᱟ
ᱦᱮᱸ
ᱟᱨ ᱵᱟᱡᱟᱨ ᱨᱮ ᱧᱟᱢᱚᱜ ᱠᱟᱱ ᱚᱱᱟ ᱯᱷᱟᱥᱴᱯᱷᱩᱰ ᱠᱚ ᱮᱱᱛᱮᱫ ᱡᱮᱢᱚᱱ ᱢᱮᱱᱟᱜᱼᱟ ᱞᱩᱪᱤ ᱯᱚᱨᱚᱴᱟ ᱥᱟᱶ ᱛᱮ ᱚᱱᱟ ᱯᱷᱩᱪᱠᱟᱹ ᱠᱚ ᱟᱨᱚ ᱟᱭᱢᱟ ᱠᱤᱪᱷᱩ ᱢᱟᱱᱮ ᱪᱚᱯ ᱛᱚᱯ ᱟᱹᱰᱤ ᱟᱭᱢᱟ ᱜᱟᱱ ᱡᱤᱱᱤᱥ ᱦᱮᱱᱟᱜ ᱠᱟᱜ ᱥᱮ ᱚᱱᱮ ᱥᱩᱱᱩᱢ ᱨᱮᱜᱮ ᱮᱱᱛᱮ ᱡᱟᱦᱟᱸ ᱠᱚ ᱪᱷᱟᱠᱟᱭᱟ
ᱵᱮᱫ
ᱦᱚᱭ ᱱᱟ ᱠᱚ ᱠᱷᱚᱡ ᱠᱟᱹᱴᱤᱡ ᱥᱟᱦᱟ ᱧᱚᱜ ᱨᱮ ᱛᱟᱦᱮᱸ ᱞᱮᱱ ᱠᱷᱟᱱ ᱠᱟᱹᱴᱤᱡ ᱱᱟᱯᱟᱭ ᱠᱚᱜᱼᱟ
ᱦᱳᱭ ᱦᱳᱭ ᱦᱳᱭ ᱡᱟᱡ ᱡᱚᱢ ᱵᱟᱲᱟ ᱫᱚ ᱴᱷᱤᱠ ᱜᱮᱭᱟ ᱞᱮᱠᱤᱱ ᱵᱮᱥᱤ ᱵᱚᱱ ᱡᱚᱢ ᱵᱟᱲᱟ ᱞᱮᱠᱷᱟᱱ ᱚᱱᱟ ᱠᱚᱛᱮ ᱦᱚᱸ ᱟᱵᱚᱣᱟᱜ ᱦᱚᱲᱢᱚ ᱟᱭᱢᱟ ᱠᱟᱹᱭᱢᱚ ᱯᱩᱨᱡᱟ
ᱦᱳᱭ ᱟᱨ ᱥᱟᱶᱛᱮ ᱡᱮ ᱢᱟᱲᱟᱝ ᱞᱟᱹᱭ ᱠᱟᱜ ᱠᱚ ᱡᱮ ᱫᱤᱱᱴᱟᱨᱮ ᱢᱟᱱᱮ ᱥᱮᱛᱟᱜ ᱠᱷᱚᱱ ᱧᱤᱫᱟᱹ ᱮᱱᱛᱮ ᱢᱟᱱᱮ ᱧᱤᱫᱟᱹ ᱵᱚᱞᱛᱮ ᱥᱤᱸᱜᱟᱹᱲ ᱵᱮᱲᱟ ᱫᱷᱟᱹᱵᱤᱡ ᱫᱚ ᱵᱟᱝ ᱮᱱᱛᱮ ᱪᱚᱵᱽᱵᱤᱥ ᱜᱷᱚᱱᱴᱟ ᱛᱮ ᱢᱚᱬᱮ ᱞᱤᱴᱟᱨ ᱫᱟᱜ ᱫᱚ ᱧᱩᱭ ᱜᱮ ᱞᱟᱜᱟᱜᱼᱟ ᱮᱱᱮᱠᱷᱟᱱ ᱮᱱᱛᱮ ᱞᱟᱡ ᱠᱚ ᱥᱟᱯᱷᱟ ᱥᱟᱹᱯᱷᱤ ᱛᱟᱦᱮᱱᱟ ᱮᱱᱛᱮᱫ ᱡᱟᱦᱟᱸ ᱛᱤᱱᱟᱹᱜ ᱤᱭᱟᱹ ᱠᱚ ᱚᱱᱟ ᱠᱚ ᱡᱚᱛᱚ ᱩᱰᱩᱠᱼᱟ ᱵᱟᱦᱨᱮ ᱥᱮᱫ
ᱦᱩᱭ ᱜᱚᱝᱠᱮ ᱫᱟᱜ ᱠᱚ ᱵᱟᱝ ᱧᱩ ᱵᱟᱲᱟ ᱨᱮᱦᱚᱸ ᱞᱟᱡ ᱠᱚᱨᱮ ᱜᱮᱥ ᱠᱚ ᱦᱩᱭ ᱵᱟᱲᱟᱜᱼᱟ ᱫᱟᱜ ᱵᱟᱵᱤᱱ ᱧᱩ ᱞᱮᱠᱷᱟᱱ ᱫᱚ ᱵᱤᱥᱤ
ᱦᱳᱭ ᱦᱳᱭ ᱦᱳᱭ
ᱟᱨ ᱜᱚᱝᱠᱮ ᱱᱤᱛᱚᱜ ᱢᱟ ᱵᱟᱡᱟᱨ ᱠᱚᱨᱮ ᱪᱟᱞᱟᱣ ᱞᱮᱱᱠᱷᱟᱱ ᱜᱮ ᱚᱱᱠᱟ ᱯᱷᱚᱞᱰᱚᱞ ᱠᱚ ᱡᱮᱢᱚᱱ ᱟᱡᱤᱨ ᱟᱸᱡᱤᱨ ᱡᱚᱢ ᱨᱮᱦᱚᱸ ᱟᱸᱡᱤᱨ ᱨᱮᱦᱚᱸ ᱟᱹᱰᱤ ᱜᱚᱴᱟᱝ ᱵᱷᱤᱴᱟᱢᱤᱱ ᱛᱟᱦᱮᱸ ᱢᱮᱱᱟᱜᱼᱟ ᱟᱨᱚ ᱚᱱᱠᱟ ᱢᱟ ᱡᱮᱢᱚᱱ ᱵᱮᱫᱟᱱᱟ ᱵᱮᱫᱟᱱᱟ ᱡᱚᱢ ᱞᱮᱠᱷᱟᱱ ᱟᱵᱚᱣᱟᱜ ᱡᱮᱢᱚᱱ ᱢᱟᱭᱟᱢ ᱠᱚ ᱰᱷᱮᱨᱚᱜ ᱛᱟᱵᱚᱱ ᱜᱮ ᱚᱱᱠᱟ ᱠᱚ ᱞᱟᱹᱭ ᱜᱮᱭᱟ
ᱟᱫᱚ ᱜᱚᱝᱠᱮ ᱟᱹᱞᱤᱧ ᱞᱤᱧ ᱢᱮᱱᱮᱫ ᱛᱟᱦᱮᱸᱫ ᱡᱮ ᱟᱵᱮᱱ ᱦᱚᱲᱢᱚ ᱦᱚᱲᱢᱚ ᱠᱚ ᱤᱫᱤ ᱠᱟᱛᱮ ᱛᱤᱱᱟᱹᱜ ᱜᱟᱱ ᱵᱮᱱ ᱵᱟᱜᱟᱣ ᱵᱟᱹᱜᱤᱜ ᱠᱟᱱᱟ ᱮᱱᱛᱮᱫ
ᱦᱳᱭ ᱜᱚᱝᱠᱮ ᱟᱹᱞᱤᱧ ᱦᱚᱸ ᱱᱮᱛᱟᱨ ᱫᱚ ᱥᱮᱛᱟᱜ ᱨᱮ ᱪᱟᱲ ᱜᱮᱞᱤᱧ ᱵᱮᱨᱮᱫ ᱠᱟᱱᱟ ᱪᱷᱚᱴᱟ ᱛᱮᱫᱚ ᱵᱮᱨᱮᱫ ᱠᱟᱱᱟ ᱞᱤᱧ ᱟᱨ ᱜᱚᱰᱟ ᱞᱤᱧ ᱪᱟᱞᱟᱜ ᱜᱮᱭᱟ
ᱟᱪᱪᱷᱟ ᱟᱪᱪᱷᱟ ᱜᱚᱴᱟ ᱜᱚᱴᱟ ᱵᱮᱱ ᱪᱟᱞᱟᱜᱼᱟ ᱜᱚᱴᱟ ᱤᱭᱟᱹ ᱵᱳᱚᱞ ᱵᱮᱱ ᱠᱷᱮᱞᱚᱜ ᱜᱮᱭᱟ ᱵᱟᱝ
ᱦᱳᱭ ᱵᱚᱞ ᱜᱮ ᱞᱤᱧ ᱠᱷᱮᱞᱚ ᱜᱮᱭᱟ
ᱟᱪᱪᱷᱟ ᱟᱪᱪᱷᱟ ᱢᱟᱱᱮ ᱟᱵᱮᱱ ᱨᱮᱱ ᱥᱟᱱᱟᱢ ᱡᱚᱲᱟᱣ ᱠᱚ ᱮᱱᱛᱮ ᱥᱮᱛᱟᱜ ᱨᱮᱜᱮ ᱠᱚ ᱦᱤᱡᱩᱜᱼᱟ ᱜᱚᱰᱟ
ᱦᱳᱭ ᱜᱚᱝᱠᱮ ᱟᱞᱮ ᱟᱛᱳ ᱠᱚᱨᱮ ᱚᱱᱠᱟ ᱡᱚᱴᱟᱣ ᱠᱚ ᱢᱮᱱᱟᱜ ᱞᱮᱭᱟ ᱦᱳᱭ ᱥᱮᱛᱟᱜ ᱨᱮᱜᱮ ᱞᱮ ᱪᱟᱞᱟᱜ ᱠᱟ ᱥᱮᱛᱟᱜ ᱵᱮᱲᱟ ᱪᱷᱚᱞᱟ ᱠᱚᱞᱮ ᱞᱚᱦᱚᱫ ᱵᱟᱲᱟ ᱠᱮᱫ ᱜᱮ ᱚᱱᱟ ᱠᱚ ᱪᱷᱚᱞᱟ ᱦᱳᱭ ᱪᱷᱚᱞᱟ ᱠᱚ ᱡᱚᱢ ᱵᱟᱲᱟ ᱠᱟᱛᱮᱜ ᱚᱲᱟᱜ ᱞᱮᱱᱟ ᱪᱟᱞᱟᱣᱮᱱ ᱜᱮᱞᱮ ᱜᱚᱰᱟ ᱨᱮᱞᱮ ᱠᱷᱮᱞ ᱠᱮᱜ ᱜᱮ ᱯᱮᱠᱴᱤᱥ ᱵᱟᱲᱟ ᱠᱮᱫ ᱜᱮᱞᱮ ᱟᱨᱚ ᱦᱮᱡ ᱠᱟᱛᱮᱜ ᱜᱚᱝᱠᱮ ᱵᱤᱞᱤ ᱠᱚ ᱚᱲᱟᱜ ᱠᱚᱨᱮ ᱟᱭᱳ ᱛᱤᱠᱤᱭ ᱟᱞᱤᱧᱟ
ᱚ ᱢᱟᱱᱮ ᱚᱱᱟ ᱵᱤᱞᱤ ᱫᱚ ᱠᱷᱮᱞ ᱠᱷᱚᱡ ᱦᱮᱡ ᱠᱟᱛᱮ ᱵᱮᱱ ᱡᱚᱢᱟ ᱵᱟᱝ
ᱦᱳᱭ ᱦᱳᱭ ᱵᱤᱞᱤ ᱟᱨ ᱛᱚᱣᱟ
ᱚ ᱛᱚᱣᱟ
ᱦᱳᱭ ᱟᱨ ᱜᱚᱝᱠᱮ ᱱᱚᱛᱮ ᱟᱹᱞᱤᱧ ᱫᱚᱢᱮ ᱯᱷᱩᱴᱵᱚᱞ ᱠᱷᱮᱞ ᱫᱚ ᱫᱚᱢᱮ ᱞᱤᱧ ᱠᱩᱥᱤᱭᱟᱜ ᱜᱮᱭᱟ ᱥᱮ ᱴᱩᱨᱱᱟᱢᱮᱱᱴ ᱠᱚ ᱫᱚᱢᱮ ᱞᱤᱧ ᱠᱷᱮᱞ ᱵᱟᱲᱟᱭ ᱜᱮᱭᱟ
ᱚ ᱟᱪᱪᱷᱟ ᱟᱪᱪᱷᱟ ᱟᱪᱪᱷᱟ ᱱᱟᱯᱟᱭ ᱠᱟᱛᱷᱟ ᱱᱟᱯᱟᱭ ᱠᱟᱛᱷᱟ ᱵᱟ ᱯᱷᱩᱴᱵᱚᱞ ᱠᱷᱮᱞᱚᱜ ᱦᱚᱸ ᱫᱚᱨᱠᱟᱨ ᱠᱟᱱ ᱜᱮᱭᱟ ᱱᱤᱛᱚᱜ ᱫᱚ ᱯᱷᱩᱴᱵᱚᱞ ᱠᱟᱛᱮᱜ ᱦᱚᱸ ᱦᱚᱲ ᱢᱟᱨᱟᱝ ᱢᱟᱲᱟᱝ ᱥᱮᱫ ᱠᱚ ᱪᱟᱞᱟᱣ ᱤᱫᱤᱜ ᱠᱟᱱᱟ ᱮᱱ ᱛᱮᱫ
ᱦᱳᱭ ᱜᱚᱝᱠᱮ ᱯᱷᱩᱴᱵᱚᱞ ᱠᱷᱮᱞ ᱛᱮ ᱟᱭᱢᱟ ᱠᱟᱹᱣᱲᱤ ᱞᱤᱧ ᱨᱳᱡᱜᱟᱨ ᱠᱟᱫᱟ
ᱟᱪᱪᱷᱟ ᱟᱪᱪᱷᱟ ᱢᱟᱱᱮ ᱟᱫᱚ ᱛᱤᱱᱟᱹᱜ ᱞᱟᱹᱴᱩ ᱨᱮᱭᱟᱜ ᱵᱮᱱ ᱠᱷᱮᱞ ᱟ ᱜᱚᱝᱠᱮ ᱢᱟᱱᱮ ᱞᱟᱠᱷ ᱴᱟᱠᱟ ᱫᱷᱟᱢᱟᱠᱟ ᱵᱟᱝ
ᱦᱳᱭ ᱜᱚᱝᱠᱮ ᱟᱹᱞᱤᱧ ᱫᱚ ᱚᱱᱟ ᱡᱟᱦᱟᱸ ᱯᱳᱞᱴᱤ ᱠᱷᱮᱞ ᱠᱚ ᱦᱩᱭ ᱵᱟᱲᱟᱜ ᱜᱮᱭᱟ ᱥᱮ
ᱦᱳᱭ ᱦᱳᱭ
ᱚᱱᱟ ᱠᱚᱨᱮ ᱫᱚ ᱵᱟᱹᱞᱤᱝ ᱠᱷᱮᱞ ᱵᱟᱲᱟᱭ ᱜᱮᱭᱟ ᱚᱱᱟ ᱠᱚᱨᱮ ᱫᱚ ᱫᱚᱢᱮ ᱠᱚ ᱫᱟᱵᱲᱚᱜ ᱜᱮᱭᱟ ᱥᱮ
ᱦᱳᱭ ᱦᱳᱭ ᱢᱟᱱᱮ ᱦᱳᱭ ᱦᱳᱭ ᱢᱟᱱᱮ ᱚᱱᱮ ᱵᱮᱱ ᱯᱚᱨᱤᱥᱨᱚᱢ ᱫᱟ ᱫᱤᱱ ᱦᱤᱞᱳᱜ ᱵᱤᱲᱤ ᱵᱮᱱ ᱧᱩᱭᱮᱫᱟ ᱡᱚᱢ ᱮᱫᱟ ᱛᱚᱣᱟ ᱵᱮᱱ ᱧᱩᱭᱮᱫᱟ
ᱦᱳᱭ ᱦᱳᱭ
ᱟᱫᱚ ᱡᱩᱫᱤ ᱯᱚᱞᱴᱤ ᱠᱷᱮᱞ ᱨᱮᱠᱚ ᱫᱟᱵᱚᱲ ᱨᱟᱹᱯᱩᱫ ᱠᱟ. ᱵᱤᱱᱟ ᱚᱱᱟ ᱛᱚ ᱵᱟᱭ ᱜᱟᱱᱚᱜ-ᱟ ᱟᱫᱚ ᱢᱟᱲᱟᱝ ᱥᱮᱫ ᱜᱮ ᱢᱟᱲᱟᱝ ᱥᱮᱫ ᱜᱮ ᱠᱷᱮᱞ ᱫᱚᱨᱠᱟᱨ ᱟᱨ ᱚᱱᱟ ᱨᱮ ᱫᱚ ᱢᱟᱱᱮ ᱞᱟᱹᱴᱩ ᱠᱷᱮᱞ ᱨᱮᱫᱚ ᱠᱟᱹᱣᱰᱤ ᱠᱚᱦᱚᱸ ᱰᱷᱮᱨ ᱰᱷᱮᱨ ᱠᱚ ᱮᱢᱚᱜ-ᱟᱛᱚ
ᱦᱳᱭ ᱜᱚᱝᱠᱮ ᱟᱨ ᱚᱱᱟ ᱠᱚᱨᱮ ᱫᱚ ᱚᱱᱠᱟ ᱫᱚ ᱵᱟᱝᱠᱚ ᱫᱟᱵᱚᱲᱚᱜ ᱜᱮᱭᱟ ᱥᱮ ᱚᱱᱠᱟ ᱫᱚ ᱟᱵᱚ
ᱚᱱᱠᱟ ᱫᱟᱵᱚᱲ ᱠᱚᱫᱚ ᱦᱟᱸᱜ ᱵᱟᱝ ᱦᱩᱭᱩᱜ ᱜᱮᱭᱟ ᱞᱟᱹᱴᱩ ᱠᱷᱮᱞ ᱠᱚᱨᱮ ᱫᱚ ᱦᱟᱸᱜ
ᱦᱳᱭ ᱦᱳᱭ
ᱛᱟᱦᱚᱞᱮ ᱜᱚᱝᱠᱮ ᱢᱮᱱᱮᱫ ᱛᱟᱦᱮᱱ ᱞᱤᱧ ᱟᱵᱮᱱ ᱫᱚ ᱚᱠᱟ ᱴᱷᱮᱱ ᱵᱮᱱ
ᱦᱳᱭ ᱜᱚᱝᱠᱮ ᱟᱹᱞᱤᱧ ᱫᱚ ᱮᱥᱴᱟᱭ ᱟᱹᱞᱤᱧ ᱫᱚ ᱮᱥᱴᱟᱭᱜᱟᱨ ᱞᱤᱧ ᱠᱷᱮᱞᱳᱜ-ᱟ
ᱮᱥᱴᱟᱭᱠᱴᱜᱟᱨ ᱢᱟᱱᱮ ᱚᱱᱟ ᱞᱟᱦᱟ ᱨᱮ
ᱦᱳᱭ ᱞᱟᱦᱟᱨ ᱨᱮ ᱡᱟᱦᱟᱸ ᱟᱹᱞᱤᱧ ᱫᱚ ᱞᱤᱧ ᱜᱳᱞᱟ ᱟᱹᱞᱤᱧ ᱫᱚ
ᱚ ᱟᱪᱪᱷᱟ ᱟᱪᱪᱷᱟ ᱟᱪᱪᱷᱟ ᱚᱱᱟ ᱦᱚᱸ ᱱᱟᱯᱟᱭ ᱠᱟᱛᱷᱟ ᱵᱟ ᱮᱥᱴᱟᱭᱜᱟᱨᱟᱜ ᱫᱚ ᱟᱹᱰᱤ ᱟᱭᱢᱟ ᱜᱟᱱ ᱫᱟᱭ ᱵᱷᱟᱨ ᱠᱚ ᱛᱟᱦᱮᱱᱟ ᱛᱚ ᱢᱟᱱᱮ ᱩᱱᱠᱩ ᱜᱮ ᱴᱤᱢ ᱫᱚ ᱮᱱᱛᱮᱫ ᱢᱟᱲᱟᱝ ᱥᱮᱫ ᱤᱫᱤ ᱞᱟᱜᱟᱣ ᱠᱚᱣᱟ ᱩᱱᱠᱩ ᱵᱟᱠᱚ ᱜᱳᱞ ᱞᱮᱠᱷᱟᱡ ᱫᱚ ᱢᱟᱲᱟᱝ ᱥᱮᱫ ᱪᱤᱠᱟᱹᱛᱮ ᱠᱚ ᱪᱟᱞᱟᱜ-ᱟ ᱜᱩᱞᱤ ᱫᱚ ᱦᱟᱸᱜ ᱵᱟᱭ ᱜᱳᱞ ᱫᱟᱲᱮ ᱟᱥᱮ ᱩᱱᱤ ᱫᱚ ᱥᱩᱫᱷᱩ ᱟᱴᱚᱠ ᱜᱮᱭ ᱟᱴᱚᱠ-ᱟ
ᱦᱳᱭ ᱜᱚᱝᱠᱮ ᱞᱟᱦᱟ ᱵᱟᱝ ᱥᱮᱨᱢᱟ ᱟᱞᱮ ᱱᱚᱛᱮ ᱨᱮᱜᱮ ᱦᱳᱭᱱᱟ ᱢᱟᱨᱟᱝ ᱴᱩᱨᱱᱟᱢᱮᱱᱴ ᱚᱱᱟ ᱚᱸᱰᱮ ᱚᱸᱰᱮ ᱢᱤᱫᱴᱟᱝ ᱦᱳᱱᱰᱟ ᱜᱟᱹᱰᱤ ᱞᱤᱧ ᱧᱟᱢ ᱞᱮᱫᱟ
ᱚ ᱢᱟᱱᱮ ᱛᱤᱱᱟᱹᱜ ᱴᱟᱠᱟ ᱨᱮᱭᱟᱜ ᱫᱷᱟᱢᱟᱠᱟ ᱛᱟᱦᱮᱸᱜ ᱠᱟᱱᱟ ᱜᱚᱝᱠᱮ
ᱦᱳᱭ ᱜᱚᱝᱠᱮ ᱛᱟᱦᱮᱸ ᱠᱟᱱᱟ ᱠᱩᱲᱤ ᱞᱟᱠᱷ ᱴᱟᱠᱟ ᱨᱮᱱᱟᱜ
ᱚ ᱠᱩᱲᱤ ᱴᱟ ᱠᱩᱲᱤ ᱞᱟᱠᱷ ᱴᱟᱠᱟ ᱨᱮᱭᱟᱜ ᱫᱷᱟᱢᱟᱠᱟ ᱨᱮ ᱦᱳᱱᱰᱟ ᱜᱟᱹᱰᱤ ᱵᱮᱱ ᱧᱟᱢ ᱞᱮᱭᱟ ᱵᱟᱝ
ᱦᱳᱭ ᱦᱳᱭ ᱜᱚᱝᱠᱮ ᱢᱮᱱ ᱚᱯ ᱫᱟ ᱢᱮᱪ ᱞᱤᱧ ᱧᱟᱢ ᱞᱮᱫᱟ ᱯᱷᱟᱭᱱᱮᱞ ᱨᱮ
ᱟᱪᱪᱷᱟ ᱟᱪᱪᱷᱟ ᱟᱪᱷᱟ ᱯᱷᱟᱭᱱᱮᱞ ᱨᱮ ᱛᱤᱱᱟᱹ ᱜᱟᱱ ᱵᱮᱱ ᱜᱳᱞ ᱞᱮᱜ-ᱟ ᱜᱚᱝᱠᱮ
ᱦᱳᱭ ᱜᱚᱝᱠᱮ ᱟᱹᱞᱤᱧ ᱫᱚ ᱦᱮᱴ ᱴᱨᱤᱠ ᱞᱮᱫᱟ ᱞᱤᱧ ᱯᱮᱭᱟ ᱞᱤᱧ ᱜᱳᱞ ᱞᱮᱫᱟ
ᱦᱮᱸ
ᱜᱚᱝᱠᱮ ᱯᱮᱭᱟ ᱞᱤᱧ ᱜᱳᱞ ᱞᱮᱫᱟ
ᱟᱪᱪᱷᱟ ᱟᱪᱷᱟ ᱯᱮᱭᱟ ᱢᱟᱱᱮ ᱯᱷᱟᱭᱱᱮᱞ ᱨᱮᱜᱮ ᱯᱮᱭᱟ ᱵᱮᱱ ᱜᱳᱞ ᱞᱮᱫᱜ-ᱟ ᱵᱟᱝᱟ
ᱦᱳᱭ ᱟᱨᱚ ᱞᱟᱦᱟᱛᱮ ᱚᱱᱠᱟ ᱞᱟᱦᱟᱛᱮ ᱢᱮᱥᱟ ᱠᱟᱛᱮᱫ ᱢᱳᱴ ᱫᱚᱥᱴᱤ ᱞᱤᱧ ᱜᱳᱞ ᱞᱮᱫᱟ
ᱚ ᱢᱟᱱᱮ ᱡᱚᱛᱚ ᱠᱚᱛᱮ ᱮᱱᱛᱮᱜ ᱢᱟᱱᱮ ᱴᱩᱨᱱᱟᱢᱮᱱᱴ ᱢᱮᱥᱟ ᱠᱟᱛᱮᱫ ᱫᱚᱥᱴᱤ ᱵᱟᱝ ᱟᱪᱪᱷᱟ ᱟᱪᱪᱷᱟ ᱚᱱᱟ ᱱᱟᱯᱟᱭ ᱠᱟᱛᱷᱟ ᱟᱫᱚ ᱜᱚᱝᱠᱮ ᱢᱮᱱᱮᱫ ᱛᱟᱦᱮ ᱟᱞᱤᱧ ᱚᱱᱟ ᱫᱚ ᱟᱹᱛᱩ ᱨᱮᱭᱟᱜ ᱴᱤᱢ ᱜᱮ ᱛᱟᱦᱮᱸ ᱠᱟᱱᱟ ᱥᱮ ᱚᱠᱟᱞᱮᱠᱟ ᱮᱠᱟᱰᱮᱢᱤ ᱠᱚᱨᱮ ᱠᱷᱚᱡ ᱵᱮᱱ ᱠᱷᱮᱞ ᱞᱮᱜ-ᱟ
ᱢᱤᱫᱴᱟᱝ ᱟᱞᱮ ᱜᱚᱝᱠᱮ ᱴᱤᱭᱩᱥᱚᱱ ᱞᱮ ᱯᱟᱲᱦᱟᱜ ᱠᱟᱱ ᱛᱟᱦᱮᱱᱟ ᱥᱮᱫᱟᱭ
ᱦᱳᱭ ᱦᱳᱭ
ᱚᱸᱰᱮᱱᱤᱡ ᱩᱱᱤ ᱜᱚᱝᱠᱮ ᱜᱮ ᱥᱟᱵ ᱟᱞᱮᱫ ᱛᱟᱦᱮᱱᱟᱭ
ᱟᱪᱪᱷᱟ ᱟᱪᱪᱷᱟ ᱟᱪᱪᱷᱟ
ᱟᱯᱱᱟᱨ ᱦᱚᱲ ᱢᱟ ᱩᱱᱟᱹᱜ ᱴᱟᱠᱟ ᱨᱮᱱᱟᱜ ᱠᱷᱮᱞ ᱥᱟᱵ ᱠᱚᱫᱚ ᱢᱟ ᱵᱟᱵᱚᱱ ᱫᱟᱲᱮᱭᱟᱜ-ᱟ ᱥᱮ
ᱦᱳᱭ ᱦᱳᱭ ᱟᱫᱚ ᱵᱟᱝ ᱱᱮᱛᱟᱨ ᱫᱚ ᱦᱟᱸᱜ ᱚᱱᱟ ᱮᱠᱟᱰᱮᱢᱤ ᱠᱚᱨᱮ ᱜᱤᱫᱽᱨᱟᱹ ᱠᱚ ᱥᱟᱵ ᱫᱚᱦᱚᱭᱮᱫ ᱠᱚᱣᱟ ᱛᱚ ᱩᱱᱠᱩ ᱠᱚ ᱠᱷᱮᱞ ᱦᱚᱪᱚᱭᱮᱫ ᱠᱚᱣᱟ ᱢᱟᱱᱮ ᱟᱫᱚ ᱩᱝᱠᱩ ᱜᱮ ᱡᱟᱦᱟᱸ ᱛᱤᱱᱟᱹᱜ ᱠᱟᱹᱣᱰᱤ ᱮᱢ ᱛᱮᱱᱟᱜ ᱠᱚ ᱩᱝᱠᱩ ᱠᱚ ᱮᱢᱟ ᱠᱚ ᱠᱟᱱᱟ᱾
ᱦᱳᱭ ᱦᱳᱭ ᱜᱚᱝᱠᱮ ᱟᱹᱞᱤᱧ ᱡᱚᱠᱷᱚᱱ ᱠᱷᱮᱞ ᱞᱤᱧ ᱪᱟᱞᱟᱣ ᱞᱮᱱᱟ, ᱩᱱ ᱥᱩᱢᱚᱭ ᱫᱚ ᱟᱹᱞᱤᱧ ᱫᱚ ᱱᱮᱜᱽᱜᱨᱳ ᱠᱚᱠᱚ ᱟᱹᱜᱩ ᱛᱚᱨᱟ ᱞᱮᱫ ᱠᱚᱣᱟ ᱟᱞᱮ ᱥᱟᱞ
ᱚ ᱢᱟᱱᱮ ᱟᱯᱮᱭᱟᱜ ᱴᱤᱢ ᱛᱮ ᱱᱤᱜᱽᱨᱳ ᱠᱚ ᱛᱟᱦᱮᱸ ᱠᱟᱱᱟ ᱵᱟᱝ
ᱦᱳᱭ ᱦᱳᱭ
ᱟᱪᱪᱷᱟ ᱟᱪᱪᱷᱟ ᱵᱟ ᱟᱫᱚ ᱱᱮᱛᱟᱨ ᱫᱚ ᱦᱟᱸᱜ ᱩᱱᱠᱩ ᱱᱮᱜᱽᱨᱳ ᱠᱚᱦᱚᱸ ᱫᱚᱢᱮ ᱟᱵᱚ ᱫᱤᱥᱚᱢ ᱨᱮ ᱦᱮᱡ ᱠᱟᱛᱮ ᱚᱱᱟ ᱠᱷᱮᱞ ᱞᱟᱹᱜᱤᱫ ᱥᱮ ᱚᱱᱟ ᱱᱮᱛᱟᱨ ᱫᱚ ᱟᱵᱚ ᱵᱷᱟᱨᱚᱛ ᱫᱤᱥᱚᱢ ᱨᱮᱫᱚ ᱟᱹᱰᱤ ᱟᱭᱢᱟ ᱟᱭᱢᱟ ᱴᱟᱠᱟ ᱠᱚ ᱮᱢᱟ ᱵᱚ ᱠᱟᱱᱟ ᱥᱮ ᱠᱷᱮᱞ ᱟᱛᱮᱫ ᱟᱫᱚ ᱚᱱᱟ ᱛᱮᱦᱚᱸ ᱱᱤᱜᱽᱨᱳ ᱠᱚ ᱦᱮᱡ ᱠᱟᱛᱮ ᱟᱵᱚ ᱫᱤᱥᱚᱢ ᱨᱮᱜᱮ ᱠᱚ ᱛᱟᱦᱮᱸ ᱵᱟᱥᱟᱜ ᱠᱟᱱᱟ
ᱦᱳᱭ ᱟᱨ ᱜᱚᱝᱠᱮ ᱱᱤᱜᱽᱨᱳ ᱠᱚᱫᱚ ᱪᱮᱫ ᱠᱚᱛᱚ ᱫᱚᱢᱮ ᱠᱚ ᱨᱚᱲ ᱠᱟᱱᱟ ᱤᱝᱞᱤᱥ ᱠᱚᱛᱮ ᱟᱹᱞᱤᱧ ᱢᱟ ᱵᱟᱞᱤᱧ ᱵᱩᱡᱽ ᱫᱟᱲᱮᱭᱟᱜ ᱠᱟᱱᱟ
ᱟᱪᱪᱷᱟ ᱟᱪᱪᱷᱟ ᱟᱪᱪᱷᱟ ᱟᱫᱚ ᱦᱮᱸ ᱩᱱᱠᱩᱣᱟᱜ ᱨᱚᱲ ᱛᱟᱠᱚ ᱟᱫᱚ ᱩᱱᱟᱹᱜ ᱫᱚ ᱡᱚᱛᱚ ᱦᱚᱲ ᱵᱟᱵᱚᱱ ᱵᱩᱡᱽ ᱫᱟᱲᱮᱭᱟᱜᱼᱟ᱾
ᱟᱫᱚ ᱛᱟᱦᱚᱞᱮ ᱠᱮ ᱢᱮᱱᱮᱫ ᱛᱟᱦᱮᱞᱤᱧ ᱚᱱᱟ ᱡᱟᱦᱟᱸ ᱠᱩᱲᱤ ᱞᱟᱠᱷ ᱴᱟᱠᱟ ᱯᱨᱟᱭᱤᱡ ᱛᱟᱦᱮᱸ ᱠᱟᱱᱟ ᱚᱱᱟ ᱫᱚ ᱯᱷᱟᱥ ᱯᱨᱟᱭᱤᱡᱽ ᱛᱟᱦᱮᱸ ᱠᱟᱱᱟ ᱥᱮ ᱢᱟᱱᱮ ᱡᱚᱛᱚ ᱠᱚᱛᱮ ᱠᱩᱲᱤ ᱞᱟᱠᱷ ᱴᱟᱠᱟ ᱛᱟᱦᱮᱸ ᱠᱟᱱᱟ?
ᱡᱚᱛᱚ ᱠᱚᱛᱮ ᱫᱚ ᱵᱟᱝ ᱛᱟᱦᱮᱸ ᱠᱟᱱᱟ, ᱚᱱᱟ ᱠᱚᱜᱮ ᱠᱩᱲᱤᱞᱟ ᱢᱚᱫᱽᱫᱷᱮ ᱡᱚᱛᱚ ᱚᱱᱟᱜᱮ ᱟᱞᱮ ᱢᱚᱫᱽᱫᱷᱮ ᱱᱚᱝᱠᱟ ᱦᱟᱹᱴᱤᱧ ᱦᱟᱹᱴᱤᱧ ᱠᱟᱛᱮᱜ ᱯᱷᱟᱥᱴ ᱫᱚ ᱛᱟᱦᱮᱸ ᱠᱟᱱᱟ ᱮᱜᱟᱨᱚ ᱞᱟᱠᱷ
ᱚ ᱯᱷᱟᱥ ᱛᱟᱦᱮᱸ ᱠᱟᱱᱟ ᱮᱜᱟᱨᱚ ᱞᱟᱠᱷ ᱵᱟᱝ?
ᱦᱳᱭ ᱦᱳᱭ ᱟᱨ ᱚᱝᱠᱟᱜᱮ ᱢᱟᱱᱮ ᱥᱮᱠᱮᱱ ᱛᱷᱟᱲ ᱚᱝᱠᱟ᱾
ᱟᱪᱪᱷᱟ ᱟᱪᱪᱷᱟ ᱯᱳᱞᱳᱭ ᱯᱨᱟᱭᱤᱡᱽ ᱫᱚ ᱮᱜᱟᱨᱚ ᱞᱟᱠᱷ ᱵᱟᱝ᱾
ᱟᱪᱪᱷᱟ ᱟᱪᱪᱷᱟ ᱱᱟᱯᱟᱭ ᱠᱟᱛᱷᱟ ᱱᱟᱯᱟᱭ ᱠᱟᱛᱷᱟ᱾
ᱜᱚᱝᱠᱮ ᱟᱵᱤᱱ ᱫᱚ ᱵᱚᱞ ᱠᱚᱫᱚ ᱵᱤᱱ ᱠᱷᱮᱞᱳᱜ ᱜᱮᱭᱟ ᱥᱮ ᱵᱟᱝ?
ᱦᱚᱜᱼᱚᱭ ᱟᱫᱚ ᱜᱚᱝᱠᱮ ᱪᱮᱫ ᱞᱤᱧ ᱞᱟᱹᱭᱼᱟ᱾ ᱦᱩᱰᱤᱝ ᱩᱢᱮᱨ ᱨᱮ ᱯᱟᱲᱦᱟᱜ ᱠᱚᱦᱚᱸ ᱞᱤᱧ ᱵᱟᱹᱜᱤ ᱠᱮᱫᱮᱜᱼᱟ ᱚᱲᱟᱜ ᱨᱮᱭᱟᱜ ᱪᱟᱯ ᱠᱷᱟᱹᱛᱤᱨ ᱛᱮ, ᱟᱫᱚ ᱚᱱᱠᱟ ᱩᱱᱟᱹᱜ ᱜᱟᱱ ᱫᱚ ᱦᱟᱸᱜ ᱵᱟᱹᱞᱤᱧ ᱠᱷᱮᱞ ᱫᱟᱲᱮᱭᱟᱜᱼᱟ᱾ ᱛᱟᱜ ᱵᱮᱲᱟ ᱯᱮᱠᱴᱤᱥ ᱠᱚ ᱥᱮ ᱚᱱᱟ ᱠᱚᱫᱚ ᱵᱟᱹᱞᱤᱧ ᱫᱟᱲᱮᱭᱟᱜᱼᱟ, ᱟᱹᱭᱩᱵ ᱵᱮᱲᱟ ᱢᱤᱫ ᱵᱮᱲᱟ ᱞᱤᱧ ᱪᱟᱞᱟᱜᱼᱟ᱾ ᱛᱚ ᱠᱷᱚᱱ ᱜᱮ ᱮᱱᱛᱮ ᱡᱚᱴᱟᱠᱚ ᱥᱟᱶ ᱥᱟᱶᱛᱮ᱾ ᱟᱫᱚ ᱱᱤᱛᱚᱜ ᱦᱟᱸᱜ ᱫᱚᱢᱮ ᱫᱤᱱ ᱫᱚ ᱦᱟᱸᱜ ᱵᱟᱞᱤᱧ ᱠᱷᱮᱞᱟ ᱰᱮᱜᱩᱣᱟᱹ ᱛᱤᱱᱟᱹᱜ ᱫᱚ ᱵᱳᱨ ᱢᱮᱱᱟᱜ ᱟᱠᱟᱫ ᱞᱤᱧᱟᱹ ᱛᱚ ᱵᱷᱳ ᱜᱮᱞᱤᱧ ᱠᱷᱮᱹᱞᱟ ᱦᱟᱸᱜ᱾ ᱟᱫᱚ ᱟᱹᱞᱤᱧ ᱫᱚ ᱦᱟᱸᱜ ᱩᱱᱟᱹᱜ ᱞᱟᱹᱴᱩ ᱞᱟᱹᱴᱩ ᱠᱷᱮᱞ ᱠᱚᱨᱮ ᱫᱚ ᱵᱟᱹᱞᱤᱧ ᱪᱟᱞᱟᱣ ᱵᱟᱲᱟ ᱟᱠᱟᱱᱟ ᱩᱱᱠᱩ ᱟᱹᱛᱩ ᱨᱮᱱ ᱡᱚᱴᱟᱣ ᱠᱚᱜᱮ ᱯᱚᱞᱴᱤ ᱠᱷᱮᱞ ᱠᱚᱠᱚ ᱥᱟᱵ ᱵᱟᱲᱟᱭᱟ ᱮᱱᱛᱮ ᱪᱟᱸᱫᱟ ᱵᱟᱲᱟ ᱠᱟᱛᱮ ᱟᱫᱚ ᱚᱱᱟ ᱠᱚᱜᱮᱞᱤᱧ ᱠᱷᱮᱞ ᱵᱟᱲᱟ ᱠᱟᱜᱼᱟ᱾
ᱦᱩᱭ ᱜᱚᱝᱠᱮ ᱱᱟᱯᱟᱭ ᱛᱮ ᱯᱮᱠᱴᱤᱥ ᱵᱤᱱ ᱱᱟᱹᱠᱷᱟᱱ ᱟᱨᱚ ᱵᱷᱟᱹᱜᱤ ᱵᱷᱟᱹᱜᱤ ᱴᱤᱢ ᱠᱚᱨᱮ ᱚᱱᱠᱟ ᱠᱚ ᱦᱚᱦᱚ ᱵᱟᱲᱟᱵᱤᱱᱟ ᱢᱚᱡᱽ ᱛᱮᱵᱤᱱ ᱠᱷᱮᱞ ᱞᱮᱠᱷᱟᱱ ᱫᱚ᱾
ᱦᱳᱭ ᱥᱮᱛᱚ ᱢᱟᱱᱮ ᱱᱟᱯᱟᱭ ᱢᱟᱱᱮ ᱡᱟᱦᱟᱱᱟᱜ ᱪᱮᱥᱴᱟ ᱞᱮᱠᱟᱟᱱ ᱛᱚ ᱚᱱᱟ ᱫᱚ ᱵᱟᱝ ᱦᱩᱭᱩᱜᱼᱟ ᱦᱟᱸᱜ ᱢᱟᱱᱮ ᱪᱮᱥᱴᱟ ᱞᱮᱠᱷᱟᱱᱡ ᱵᱤᱱ ᱮᱠᱫᱚᱢ ᱵᱤᱱ ᱧᱟᱢ ᱜᱮᱭᱟ ᱦᱟᱸᱜ, ᱟᱫᱚ ᱚᱲᱟᱜ ᱨᱮᱭᱟᱜ ᱪᱟᱯ ᱠᱷᱟᱹᱛᱤᱨ ᱛᱮ ᱚᱱᱠᱟ ᱯᱨᱮᱠᱴᱤᱥ ᱠᱚᱦᱚᱸ ᱵᱟᱝ